ᱦᱮᱞᱳ ᱾
ᱦᱮᱸ ᱜᱚᱢᱠᱮ ᱡᱚᱦᱟᱨ ᱜᱮ ᱾
ᱜᱚᱢᱠᱮ ᱡᱚᱦᱟᱨ ᱜᱮ ᱡᱚᱦᱟᱨ ᱾
ᱦᱩᱸ ᱾
ᱜᱚᱝᱠᱮ ᱱᱟᱯᱟᱭ ᱜᱮᱭᱟ ᱵᱤᱱ?
ᱦᱮᱸ ᱱᱟᱯᱟᱭ ᱜᱮ, ᱟᱫᱚ ᱟᱹᱵᱤᱱ ᱜᱮ ᱞᱟᱹᱭ ᱵᱤᱱ ᱻ
ᱟᱹᱞᱤᱧ ᱦᱚᱸ ᱱᱟᱯᱟᱭ ᱜᱮ ᱾ ᱟᱫᱚ ᱟᱯᱮ ᱱᱤᱛᱳᱝ ᱫᱚ ᱚᱱᱛᱮ ᱫᱟᱜ ᱡᱟᱹᱲᱤ ᱫᱚ
ᱦᱮᱸ ᱫᱟᱜ ᱡᱟᱹᱲᱤ ᱫᱚ ᱜᱚᱢᱠᱮ ᱱᱚᱛᱮ ᱫᱚ ᱠᱟᱹᱴᱤᱡ ᱠᱚᱢ ᱫᱷᱟᱨᱟ ᱧᱚᱜ ᱜᱮᱭᱟ ᱛᱚ ᱚᱱᱠᱟ ᱫᱚ ᱡᱟᱹᱥᱛᱤ ᱫᱚ ᱵᱟᱝ ᱾
ᱦᱮᱸ ᱾
ᱟᱯᱮ ᱚᱱᱛᱮ?
ᱟᱪᱪᱷᱟ ᱟᱸᱡᱚᱢᱮᱜ-ᱟ ᱵᱮᱱ ᱟᱹᱞᱤᱧᱟᱜ ᱨᱚᱲ?
ᱦᱮᱸ ᱛᱮᱦᱮᱧ ᱫᱚ ᱠᱟᱴᱤᱡ ᱮ ᱦᱮᱸ ᱦᱮᱸ ᱟᱸᱡᱚᱢ ᱟᱸᱡᱚᱢᱚᱜ
ᱟᱪᱪᱷᱟ ᱟᱪᱪᱷᱟ ᱟᱪᱪᱷᱟ, ᱚ ᱾
ᱦᱮᱸ ᱜᱚᱢᱠᱮ ᱟᱸᱡᱚᱢᱚᱜ
ᱚ ᱾ ᱦᱮᱸ ᱱᱚᱛᱮ ᱦᱚ ᱢᱟ ᱨᱤᱢᱤᱞ ᱫᱚ ᱢᱮᱱᱟᱜ ᱜᱮᱭᱟ ᱠᱚᱢ ᱚᱝᱠᱟ ᱫᱚ ᱛᱚ ᱫᱟᱜ ᱡᱟᱹᱲᱤ ᱦᱟᱸᱜ ᱫᱚ ᱟᱹᱣᱨᱤ ᱫᱟᱜ ᱡᱟᱹᱲᱤᱭᱤᱭᱟ ᱚᱱᱠᱟ ᱫᱚ ᱾ ᱦᱮᱸ ᱥᱮ ᱾
ᱱᱚᱛᱮ ᱫᱚ ᱫᱟᱜ ᱮᱫᱟᱭ ᱱᱤᱛ ᱫᱚ ᱾ ᱥᱮᱛᱟᱜ ᱫᱚᱭ ᱥᱤᱛᱩᱝ ᱞᱮᱫᱟ ᱫᱤᱭᱮ ᱱᱤᱛ ᱫᱚ ᱨᱤᱢᱤᱞ ᱨᱤᱢᱤᱞ ᱧᱚᱜ ᱠᱮᱫ ᱛᱮ ᱫᱟᱜ ᱱᱟᱛᱮ ᱦᱚᱸ ᱠᱚᱢ ᱠᱚᱢᱮ ᱫᱟᱜ ᱮᱫᱟ, ᱟᱫᱚ ᱪᱟᱥ ᱠᱟᱹᱢᱤ ᱠᱚᱫᱚ ᱚᱠᱟ ᱞᱮᱠᱟ?
ᱦᱮᱸ ᱪᱟᱥ ᱠᱟᱹᱢᱤ ᱠᱚᱫᱚ ᱜᱚᱝᱠᱮ ᱮᱛᱚᱦᱚᱵ ᱫᱚ ᱦᱟᱸᱜ ᱮᱛᱚᱦᱚᱵ ᱜᱮ ᱢᱤᱫ ᱦᱤᱥᱟᱹᱵᱽ ᱛᱮᱫᱚ ᱞᱟᱹᱭ ᱜᱟᱱᱚᱜᱼᱟ, ᱟᱫᱚ ᱚᱱᱠᱟ ᱛᱚᱞᱟ ᱠᱚᱢᱟ ᱦᱩᱭ ᱥᱟᱹᱛᱚᱜ ᱠᱟᱱᱟ ᱫᱟᱜ ᱡᱟᱹᱲᱤᱻ ᱵᱟᱝ ᱠᱷᱟᱹᱛᱤᱨ ᱜᱮ ᱠᱟᱹᱢᱤ ᱵᱟᱝ ᱞᱟᱦᱟᱜ ᱠᱟᱱᱟ ᱚᱱᱟ ᱠᱚ ᱚᱱᱠᱟ ᱜᱮ ᱟᱨᱠᱤ ᱟᱯᱮ ᱚᱱᱛᱮ ᱜᱚᱢᱠᱮ
ᱟᱸ ᱟᱫᱚ ᱫᱟᱜ ᱡᱟᱹᱲᱤ ᱠᱚᱦᱚᱸ ᱠᱚᱢ ᱵᱮᱥᱤ ᱢᱟ ᱚᱱᱠᱟ ᱢᱟ ᱦᱩᱭ ᱵᱟᱲᱟᱜ ᱠᱟᱱ ᱜᱮᱭᱟ ᱟᱫᱚ ᱛᱚᱞᱟ ᱠᱚᱫᱚᱞᱮ ᱜᱤᱰᱤ ᱠᱟᱜᱼᱟ ᱟᱫᱚ ᱪᱮᱫ ᱦᱟᱸᱜ ᱪᱤᱠᱟᱹᱜ ᱠᱟᱱᱟ ᱦᱟᱯᱮᱱ ᱫᱤᱱᱨᱮ ᱦᱟᱯᱮ ᱧᱮᱞ
ᱦᱮᱸ ᱦᱮᱸ
ᱧᱮᱞ ᱦᱩᱭ ᱞᱮᱱᱜᱮ
ᱟᱪᱪᱷᱟ ᱟᱪᱷᱟ ᱟᱪᱷᱟ ᱦᱮᱸ ᱱᱚᱛᱮ ᱦᱚᱸ ᱜᱚᱝᱠᱮ ᱚᱱ ᱚᱱᱠᱟᱜᱮ ᱟᱫᱚ ᱦᱟᱸᱜ ᱛᱟᱹᱜᱤ ᱛᱟᱲᱟ ᱨᱮᱜᱮ ᱢᱮᱱᱟᱜ ᱞᱮᱭᱟ ᱚᱱᱠᱟ ᱛᱮᱫᱚ ᱟᱵᱚᱣᱟᱜ ᱛᱟᱭᱚᱢ ᱢᱟᱲᱟᱝ ᱛᱮ ᱠᱮᱱᱮᱞ ᱫᱟᱜ ᱛᱚ ᱢᱮᱱᱟᱜ ᱜᱮᱭᱟ
ᱫᱤᱱ ᱢᱟᱱ ᱛᱚ ᱦᱩᱞ ᱢᱟᱦᱟ ᱠᱚ ᱯᱟᱨᱚᱢ ᱮᱱᱟ ᱟᱨ ᱦᱩᱞ ᱢᱟᱦᱟ ᱠᱚ
ᱟᱵᱮᱱᱟᱜ ᱡᱟᱹᱱᱤᱡ ᱴᱷᱤᱠ ᱢᱚᱛᱚ ᱤᱭᱟᱹ ᱴᱟᱣᱟᱨ ᱵᱟᱭ ᱧᱟᱢᱮᱫ ᱛᱟᱵᱮᱱ ᱱᱮᱴᱚᱣᱟᱨᱠ ᱵᱟᱭ ᱧᱟᱢᱮᱫ ᱛᱟᱵᱮᱱ ᱡᱟᱹᱱᱤᱡ ᱜᱚᱢᱠᱮ ᱦᱮᱞᱳ
ᱦᱩᱞ ᱢᱟᱦᱟ ᱫᱚ ᱜᱚᱢᱠᱮ ᱵᱷᱟᱞᱮ ᱜᱮᱞᱮ ᱢᱟᱱᱟᱣ ᱠᱮᱫᱟ ᱟᱹᱰᱤ ᱜᱚᱨᱚᱵᱽ ᱞᱮᱠᱟᱛᱮ ᱨᱟᱹᱥᱠᱟᱹ ᱞᱮᱠᱟᱛᱮ
ᱦᱮᱸ ᱪᱮᱫ ᱠᱚᱯᱮ ᱟᱞᱮ ᱱᱚᱛᱮ ᱫᱚ ᱢᱟᱱᱟᱣ ᱠᱮᱫᱟ ᱞᱮ ᱵᱮᱥ ᱜᱮ‌ ᱡᱮᱨᱚᱠᱚᱢ ᱮᱢ ᱡᱚᱛᱚᱱᱟᱜ ᱵᱚᱞ ᱠᱷᱮᱞ ᱠᱚᱠᱚ ᱠᱚᱨᱟᱣ ᱠᱮᱜ‌ᱼᱟ ᱫᱤᱭᱮ ᱚᱱᱮ ᱵᱷᱟᱹᱜᱤ ᱛᱮᱜᱮ ᱦᱩᱭᱱᱟ ᱵᱦᱟᱜᱤ ᱛᱮᱜᱮ ᱦᱩᱭᱱᱟ ᱵᱟ ᱢᱤ ᱫᱤᱱ ᱞᱮ ᱢᱟᱱᱟᱣ ᱠᱮᱜᱼᱟ ᱛᱟᱨᱯᱚᱨᱮ ᱚᱱᱟ ᱮ ᱢᱩᱨᱛᱤ ᱠᱚᱠᱚ ᱤᱭᱟᱹ ᱠᱮᱜᱼᱟ ᱚᱱᱟ ᱠᱚ ᱩᱰᱷᱟᱹᱣ ᱠᱮᱜᱼᱟ ᱚᱱᱟ ᱠᱚ ᱦᱩᱭᱱᱟ ᱟᱹᱰᱤ ᱠᱤᱪᱷᱩ ᱩᱯᱟᱭ ᱛᱮ ᱜᱮᱞᱮ ᱢᱟᱱᱟᱣ ᱟᱠᱟᱫᱟ ᱢᱟᱱᱟᱣ ᱫᱚ ᱾
ᱟᱪᱪᱷᱟ ᱟᱪᱪᱷᱟ ᱡᱟᱭᱦᱳᱠ ᱱᱟᱯᱟᱭ ᱢᱟᱱᱟᱣ ᱵᱟᱛᱟᱣ ᱞᱟᱹᱠᱛᱤ ᱠᱟᱱ ᱛᱟᱵᱚᱱᱟ ᱾
ᱚ ᱚᱵᱚᱥᱳᱭ ᱚᱱᱟ ᱠᱚ ᱞᱟᱹᱠᱛᱤ ᱠᱟᱱᱟ ᱟᱵᱚᱣᱟᱜ ᱜᱮ ᱠᱟᱱᱟ ᱟᱵᱚ ᱥᱟᱶᱛᱟ ᱨᱮᱱᱟᱜ ᱠᱟᱱᱟ ᱥᱮ ᱾ ᱦᱮᱸ ᱚᱱᱟ ᱠᱚᱫᱚ ᱞᱟᱹᱠᱛᱤ ᱠᱟᱱᱟ ᱾ ᱫᱟᱠᱟ ᱠᱚᱫᱚ ᱵᱤᱱ ᱡᱚᱢ ᱠᱮᱜᱼᱟ ᱥᱮ ᱵᱟᱝ?
ᱦᱮᱸ ᱚᱱᱠᱟ ᱢᱟ ᱛᱤᱦᱤᱧ ᱦᱚᱭᱛᱚ ᱢᱤᱫ ᱦᱚᱲᱮ ᱢᱟᱱᱮ ᱵᱟᱨᱯᱮ ᱫᱤᱱ ᱞᱟᱦᱟ ᱵᱚᱸᱜᱟ ᱛᱟᱸᱞᱟ ᱟᱠᱟᱱ ᱛᱟᱞᱮᱭᱟ ᱛᱟᱦᱚᱞᱮ ᱟᱫᱚ ᱠᱟᱹᱴᱤᱡ ᱱᱤᱛᱚᱜ ᱫᱚ ᱠᱟᱹᱴᱤᱡ ᱢᱟᱱᱮ ᱰᱟᱹᱝᱨᱤ ᱜᱩᱯᱤ ᱠᱚ ᱢᱮᱱᱟᱜ ᱠᱚᱣᱟ ᱛᱚ ᱰᱟᱹᱝᱨᱤ ᱠᱚ ᱟᱲᱟᱜ ᱦᱳᱭ ᱠᱟᱱᱟ ᱾
ᱦᱮᱸ
ᱦᱩᱸ ᱛᱟᱦᱞᱮ ᱜᱚᱝᱠᱮ ᱥᱮ ᱢᱟᱺᱡᱷᱤ ᱢᱚᱸᱬᱮ ᱦᱚᱲ ᱠᱚ ᱢᱮᱱᱟᱜ ᱠᱚᱛᱟᱵᱚᱱᱟ ᱥᱮ ᱵᱟᱹᱱᱩᱜ ᱠᱚᱣᱟ ᱾
ᱦᱮᱸ ᱢᱮᱱᱟᱜ ᱠᱚᱣᱟ ᱱᱚᱛᱮ ᱢᱟᱺᱡᱷᱤ ᱢᱚᱸᱬᱮ ᱢᱮᱱᱟᱜ ᱠᱚᱣᱟ ᱾
ᱟᱪᱪᱷᱟ ᱟᱪᱪᱷᱟ
ᱟᱸᱻ
ᱚᱱᱟ ᱱᱮᱴᱣᱟᱨᱠ ᱵᱟᱭ ᱧᱟᱢ ᱮᱫᱟ ᱜᱚᱝᱠᱮ ᱵᱷᱟᱞᱮ ᱴᱷᱤᱠ
ᱛᱚ ᱪᱮᱜ ᱞᱮᱠᱟ ᱫᱟᱲᱟ ᱫᱚ ᱰᱷᱮᱨ ᱚᱲᱟᱜ ᱫᱚ ᱵᱟᱹᱱᱩᱜᱼᱟ ᱟᱫᱚ
ᱚ ᱚ ᱚ
ᱯᱮ ᱜᱷᱚ
ᱦᱮᱞᱳ ᱟᱸᱡᱚᱢᱚᱜ ᱠᱟᱱᱟ ᱦᱮᱞᱳ ᱱᱮ ᱦᱚᱨ ᱰᱟᱰᱟ ᱠᱟᱹᱴᱤᱡ ᱯᱨᱚᱵᱞᱮᱢᱮᱫ ᱛᱟᱵᱮᱱᱟ ᱜᱚᱝᱠᱮ ᱦᱮᱸ ᱱᱤᱛᱚᱜ ᱫᱚ ᱞᱤᱧ ᱟᱸᱡᱚᱢ ᱧᱟᱢᱮᱫᱼᱟ ᱾
ᱦᱮᱞᱳ
ᱦᱮ ᱸ ᱟᱡᱚᱢ ᱫᱟᱞᱤᱧ ᱟᱡᱚᱢ ᱧᱟᱢᱟᱜ ᱫᱟᱹᱞᱤᱧ
ᱮᱯ ᱦᱮᱸ ᱚᱻ ᱱᱚᱛᱮ ᱫᱚ ᱢᱟᱱᱮ ᱡᱚᱛᱚ ᱜᱮ ᱦᱩᱸ
ᱟᱸᱻᱟᱸᱻᱟᱜᱼᱟ ᱡᱟᱭᱦᱳᱠ ᱟᱨᱠᱤ ᱥᱟᱱᱛᱟᱲᱟᱜ ᱟᱹᱨᱤᱪᱟᱹᱞᱤ ᱞᱟᱠᱪᱟᱨ ᱢᱟᱱᱟᱣ ᱵᱟᱛᱟᱣ ᱫᱚᱨᱠᱟᱨ ᱠᱟᱱ ᱛᱟᱵᱚᱱᱟ ᱾
ᱦᱮᱸ ᱦᱮᱸ
ᱦᱮ ᱛᱟᱨ ᱯᱚᱨᱮ ᱵᱚᱸᱜᱟ ᱵᱩᱨᱩ ᱠᱚ ᱢᱮᱱᱟᱜ ᱛᱟᱵᱚᱱᱟ ᱥᱮ ᱵᱟᱝ ᱜᱚᱝᱠᱮ ᱚᱱᱠᱟᱜᱚ ᱵᱚᱸᱜᱟ ᱵᱩᱨᱩᱜ ᱟᱵᱚᱱ ᱡᱟᱦᱟᱸ ᱾
ᱮᱸ ᱡᱚᱛᱚ ᱡᱚᱛᱚᱱᱟᱜ ᱜᱮ ᱢᱮᱱᱟᱜᱼᱟ ᱡᱚᱛᱚ ᱡᱚᱛᱚᱱᱟᱜ ᱜᱮ ᱢᱮᱱᱟᱜᱼᱟ ᱾ ᱟᱫᱚ ᱤᱭᱟᱹ ᱯᱮ ᱟᱯᱮ ᱚᱱᱛᱮ ᱫᱚ ᱚᱠᱟ ᱞᱮᱠᱟ ᱯᱚ ᱯᱚᱨᱚᱵᱽ ᱠᱚᱫᱚ ᱯᱮ ᱢᱟᱱᱟᱣ ᱜᱮᱭᱟ ᱥᱮ ᱪᱮᱫ ᱞᱮᱠᱟ
ᱦᱮᱸ ᱟᱞᱮ ᱥᱮᱫ ᱨᱮᱦᱚᱸ ᱚᱱᱠᱟ ᱡᱚᱛᱚ ᱠᱚᱜᱮ ᱢᱮᱱᱟᱜᱼᱟ ᱵᱟᱦᱟ ᱥᱚᱦᱚᱨᱟᱭ ᱢᱟᱜᱽ ᱢᱚᱸᱬᱮ ᱟᱛᱟᱹᱲᱤ ᱡᱚᱛᱚ ᱜᱮ ᱢᱟᱱᱟ ᱢᱟᱱᱟᱣ ᱵᱟᱱ ᱢᱟᱱᱟᱣ ᱵᱟᱛᱟᱣ ᱟᱹᱜᱩᱭᱮᱫ ᱜᱮᱭᱟᱞᱮ ᱦᱮᱸ ᱟᱫᱚ ᱚᱱᱟ ᱵᱮᱜᱚᱨ ᱥᱟᱱᱛᱟᱲ ᱢᱟ ᱵᱟᱵᱚᱱ ᱛᱟᱦᱮᱸ ᱫᱟᱲᱮᱭᱟᱜᱼᱟ ᱩᱱᱠᱩ ᱫᱚ ᱢᱟᱱᱮ ᱢᱟᱱᱟᱣ ᱵᱟᱛᱟᱣ ᱞᱟᱹᱠᱛᱤ ᱠᱟᱱ ᱛᱟᱵᱚᱱᱟ ᱾
ᱦᱮᱸ ᱦᱮᱸ ᱚᱱᱟ ᱠᱚᱢᱟ ᱞᱟᱠ
ᱟᱵᱚ ᱫᱚ ᱦᱳᱭ ᱦᱳᱭ ᱦᱳᱭ ᱟᱵᱚᱫᱚ ᱵᱤᱨ ᱵᱩᱨᱩ ᱫᱷᱤᱨᱤ ᱵᱚᱸᱜᱟ ᱦᱚᱲ ᱠᱟᱱᱟᱵᱚᱱ ᱾
ᱦᱮᱸ ᱦᱮᱸ
ᱥᱮᱫᱟᱭ ᱠᱷᱚᱱᱜᱮ ᱟᱵᱚ ᱫᱚᱠᱚ ᱢᱟᱱᱟᱣ ᱵᱟᱛᱟᱣ ᱟᱜᱩ ᱟᱱᱟ ᱢᱟᱱᱟᱣ ᱵᱟᱛᱟᱣ ᱤᱫᱤᱜ ᱜᱮᱭᱟᱵᱚᱱ ᱚᱱᱠᱟ ᱜᱮ ᱜᱚᱴᱟ ᱫᱤᱥᱚᱢ ᱜᱮ ᱾
ᱦᱮᱸ
ᱡᱟᱹᱱᱤᱡ ᱠᱷᱟᱱ ᱦᱮᱸ ᱵᱟᱝ
ᱦᱮᱸ ᱱᱚᱣᱟ ᱤᱭᱟᱹ ᱦᱚᱸ ᱥᱮᱨᱢᱟ ᱡᱟᱹᱲᱤ ᱦᱚᱸ ᱮᱸᱻᱫᱟᱜ ᱵᱟᱲᱟ ᱠᱮᱫ ᱛᱮ ᱟᱨᱦᱚᱸ ᱱᱤᱛ ᱫᱚ ᱟᱨᱦᱚᱸᱚᱭ ᱥᱤᱛᱩᱝ ᱛᱟᱨᱟ ᱠᱮᱫᱼᱟ ᱚᱠᱟ ᱞᱮᱠᱟ ᱠᱟᱱᱟ
ᱥᱟᱨᱤ ᱜᱮᱛᱚ
ᱦᱮᱸ
ᱱᱤᱛ ᱜᱮ ᱥᱤᱛᱩᱝᱜ ᱜᱮ ᱱᱤᱛ ᱜᱮ ᱫᱟᱜᱟᱭ ᱱᱤᱛ ᱜᱮ ᱡᱟᱯ ᱫᱟᱭ ᱪᱮᱫ ᱢᱟᱱᱮ ᱮᱸᱻ ᱫᱤᱱ ᱫᱤᱱ ᱛᱮ ᱟᱣᱚᱜ ᱱᱚᱣᱟ ᱟᱵᱚᱦᱟᱣᱟ ᱠᱚᱦᱚᱸ ᱯᱟᱞᱴᱟᱣ ᱤᱫᱤᱜ ᱠᱟᱱᱟ
ᱦᱮᱸ ᱦᱮᱸ ᱦᱮᱸ ᱯᱟᱞᱴᱟᱣ ᱪᱟᱞᱟᱜ ᱠᱟᱱ ᱜᱮᱭᱟ ᱵᱟᱝ ᱫᱚ ᱵᱟᱝ ᱱᱚᱜ ᱚᱱᱟ ᱛᱮᱜᱮ ᱛᱚ ᱦᱳᱭ ᱦᱳᱭ ᱦᱳᱭ ᱫᱟᱜ ᱜᱮᱭᱟ ᱛᱚᱠᱷᱚᱱ ᱫᱚ ᱵᱟᱭ ᱫᱟᱠᱼᱟ ᱦᱮᱸ ᱦᱮᱸ ᱦᱮᱸ ᱟᱫᱚ ᱚᱱᱠᱟ ᱞᱮᱠᱟᱛᱮ ᱦᱚᱲᱢᱚ ᱡᱤᱣᱤ ᱨᱮ ᱟᱡᱟᱨ ᱠᱚᱦᱚᱸ ᱥᱤᱥᱴᱤᱜ ᱠᱟᱱᱟ
ᱥᱤᱛᱩᱝ ᱮᱜ ᱟ ᱦᱮᱸ ᱦᱮᱸ
ᱦᱮᱸ ᱦᱮᱸ ᱦᱮᱸ ᱦᱮᱸ
ᱟᱵᱤᱱ ᱟᱜ ᱫᱤᱥ
ᱟᱹᱞᱤᱧᱟᱜ ᱫᱚ ᱵᱮᱝᱜᱚᱞ ᱫᱤᱥᱚᱢ ᱜᱮ
ᱵᱮᱝᱜᱚᱞ ᱫᱤᱥᱚᱢ ᱜᱮ ᱵᱟᱸᱠᱩᱲᱟ ᱰᱤᱥᱴᱤᱠ᱾ ᱟᱸᱡᱚᱢ ᱧᱟᱢ ᱫᱟᱵᱮᱱ᱾
ᱦᱮᱸ ᱟᱸᱡᱚᱢ ᱧᱟᱢ
ᱟᱪᱪᱷᱟ ᱟᱪᱪᱷᱟ ᱟᱵᱮᱱ ᱫᱚ, ᱟᱵᱮᱱ ᱫᱚ ᱜᱚᱝᱠᱮ?
ᱟᱹᱞᱤᱧ ᱦᱚᱸ ᱵᱮᱝᱜᱚᱞ ᱨᱮ ᱟᱫᱚ ᱟᱹᱞᱤᱧ ᱫᱚ ᱱᱚᱣᱟ ᱢᱮᱫᱽᱱᱤᱯᱩᱨ᱾
ᱦᱩᱸ, ᱟᱪᱷᱟ ᱟᱪᱪᱷᱟ, ᱟᱪᱪᱷᱟ ᱟᱪᱪᱷᱟ᱾ ᱚ ᱚ ᱛᱟᱦᱞᱮ ᱢᱮᱫᱽᱱᱤᱯᱩᱨ, ᱜᱳᱣᱟᱞᱛᱩ, ᱜᱳᱣᱟᱞᱛᱩᱳᱲ ᱚᱱᱟ ᱠᱚᱫᱚᱵᱮᱱ ᱟᱸᱡᱚᱢ ᱟᱠᱟᱫ ᱜᱮᱭᱟ ᱛᱚ?
ᱦᱮᱸ᱾ ᱦᱮᱸ ᱦᱮᱸ ᱚᱱᱟ ᱚᱱᱛᱮ ᱞᱮ ᱪᱟᱞᱟᱣ ᱦᱚᱸ ᱞᱤᱧ ᱪᱟᱞᱟᱣ ᱟᱠᱟᱱᱟ ᱟᱸᱡᱚᱢ ᱦᱚᱞᱤᱧ ᱟᱸᱡᱚᱢ ᱟᱠᱟᱟᱜᱼᱟ᱾ ᱵᱩᱜᱽᱲᱤ ᱫᱤᱥᱚᱢ ᱢᱟᱜ ᱢᱚᱬᱮ
ᱠᱟᱛᱷᱟ ᱫᱚ ᱦᱩᱭᱩᱜ ᱠᱟᱱᱟ ᱢᱤᱫᱴᱟᱝ ᱠᱟᱛᱷᱟ ᱟᱪᱪᱷᱟ ᱟᱪᱪᱷᱟ ᱟᱪᱪᱷᱟ᱾ ᱟᱫᱚ ᱜᱚᱝᱠᱮ ᱟᱸᱡᱚᱢ ᱫᱟᱵᱮᱱ?
ᱞᱟᱹᱭ, ᱞᱟᱹᱭ ᱵᱤᱱ᱾
ᱚ, ᱟᱫᱚ ᱦᱚᱸᱜ-ᱚ ᱚᱭ ᱦᱚᱞᱟ ᱢᱟᱸᱫᱷᱮᱨ ᱨᱮᱱᱟᱜ ᱠᱟᱛᱷᱟ ᱠᱟᱱ ᱜᱮᱭᱟ᱾ ᱟᱫᱚ ᱟᱵᱚ ᱢᱤᱫᱴᱟᱝ ᱥᱟᱱᱛᱟᱲ ᱨᱮᱱᱟᱜ ᱢᱟᱱᱮ ᱯᱟᱹᱴᱷᱩᱣᱟᱹ ᱠᱚ ᱜᱤᱫᱽᱨᱟᱹ ᱦᱮᱸᱥᱮ, ᱟᱸᱡᱚᱢ ᱛᱟᱵᱮᱱ? ᱚ ᱚᱱᱛᱮᱱᱟᱜ ᱠᱷᱚᱵᱚᱨ ᱜᱮ ᱠᱟᱱᱟ ᱚᱝᱠᱟᱜᱮ ᱨᱚᱲ ᱟᱸᱡᱚᱢᱮᱱᱟ ᱡᱮ, ᱚᱱᱛᱮ ᱢᱮᱫᱴᱟᱝ ᱥᱟᱱᱛᱟᱲ ᱯᱟᱹᱴᱷᱩᱣᱟᱹ ᱜᱤᱫᱽᱨᱟᱹ ᱢᱤᱫᱴᱟᱝ ᱦᱟᱭ ᱤᱥᱠᱩᱞ ᱨᱮᱱ ᱥᱤᱛᱩᱠ ᱟᱵᱚᱣᱟᱜ ᱢᱟᱱᱮ ᱥᱟᱱᱛᱟᱲ ᱢᱮᱱᱛᱮ ᱢᱟᱱᱮ ᱪᱷᱤ ᱛᱷᱩᱣᱟᱭ ᱠᱟᱱᱟ ᱥᱮ ᱱᱚᱝᱠᱟ ᱥᱟᱱᱛᱟᱲ ᱢᱮᱱᱛᱮ ᱠᱮᱞᱟᱥ ᱛᱮ ᱞᱮᱴ ᱨᱮ ᱦᱮᱡ ᱠᱷᱟᱹᱛᱤᱨ ᱚ, ᱚᱱᱟᱨᱮ ᱟᱵᱚᱨᱮᱱ ᱛᱚ, ᱩᱱᱤ ᱜᱤᱫᱽᱨᱟᱹ ᱠᱚ ᱚᱝᱠᱟ ᱫᱚᱢᱮ ᱠᱚ ᱢᱟᱱᱮ ᱥᱟᱥᱚᱱ ᱵᱟᱨᱚᱢ ᱠᱮᱫᱮᱭᱟ᱾
ᱡᱮ ᱟᱯᱮ ᱥᱟᱱᱛᱟᱲ ᱡᱟᱹᱛᱤ ᱫᱚ ᱥᱤ ᱦᱤᱨᱯᱟᱹ ᱦᱤᱨᱠᱟᱹ ᱪᱮᱫᱟᱜ ᱯᱮ ᱯᱟᱲᱦᱟᱜ ᱠᱟᱱ ᱱᱚᱝᱠᱟᱭ ᱯᱟᱲᱦᱟᱜ ᱠᱟᱱ ᱱᱚᱝᱠᱟ ᱠᱚ ᱟᱸᱡᱚᱢᱚᱜ ᱠᱟᱱᱟ ᱠᱷᱚᱵᱚᱨ ᱨᱮ᱾ ᱦᱳᱭ ᱥᱮ ᱟᱫᱚ ᱱᱚᱣᱟ ᱠᱚ ᱵᱟᱨᱮ ᱛᱮ ᱟᱵᱮᱱᱟᱜ ᱠᱤᱪᱷᱩ ᱵᱟᱲᱟᱭ ᱢᱮᱱᱟᱜ ᱮᱠᱷᱟᱱ ᱫᱚ ᱞᱟᱹᱭ ᱫᱟᱲᱮᱜ-ᱟ ᱵᱮᱱ?
ᱦᱳᱭ ᱚᱱᱟ ᱚᱱᱟ ᱠᱷᱚᱵᱚᱨ ᱱᱟᱦᱟᱜ ᱮᱸ ᱴᱷᱤᱠ ᱚᱱᱟ ᱯᱩᱨᱟᱹ ᱯᱩᱨᱤ ᱡᱮ ᱪᱮᱫ ᱦᱳᱭ ᱞᱮᱱᱟ ᱚᱱᱟ ᱫᱚ ᱴᱷᱤᱠ ᱤᱧ ᱦᱚᱸ ᱵᱟᱹᱧ ᱵᱟᱲᱟᱭᱟ ᱩᱸ ᱪᱮᱫᱟᱜ ᱵᱟᱝᱢᱟ ᱟᱞᱤᱧ ᱦᱚᱸ ᱠᱟᱹᱢᱤ ᱠᱟᱹᱢᱤ ᱠᱚ ᱢᱮᱱᱟᱜ ᱛᱟᱞᱤᱧᱟ ᱥᱮ ᱟᱫᱚ ᱚᱱᱟ ᱠᱷᱟᱹᱛᱤᱨ ᱚᱝᱠᱟ ᱥᱚᱢᱚᱭ ᱠᱚ ᱵᱟᱞᱤ ᱧᱟᱢ ᱠᱟᱜᱼᱟ ᱡᱟᱨ ᱡᱚᱱᱱᱮ ᱦᱚᱭᱛᱳ ᱠᱷᱚᱵᱚᱨ ᱠᱚ ᱵᱟᱞᱤᱧ ᱧᱟᱢ ᱠᱟᱜ-ᱟ ᱵᱟᱠᱷᱟᱱ ᱟᱸᱡᱚᱢ ᱫᱩᱧ ᱟᱸᱡᱚᱢ ᱞᱮᱫ ᱜᱮᱭᱟ ᱡᱮ ᱱᱚᱝᱠᱟ ᱢᱤᱫᱴᱟᱝ ᱜᱷᱚᱴᱚᱱᱟ ᱜᱷᱚᱴᱟᱣ ᱠᱟᱱᱟ
ᱡᱟᱭᱦᱳᱠ ᱚᱱᱟ ᱜᱷᱚᱴᱚᱱᱟ ᱫᱚ ᱟᱹᱰᱤ ᱵᱟᱹᱲᱤᱡ ᱜᱷᱚᱴᱚᱱᱟ ᱠᱟᱱ ᱜᱮᱭᱟ ᱡᱟᱭᱦᱳᱠ ᱚᱱᱟ ᱠᱚ ᱵᱟᱨᱮᱛᱮ ᱦᱟᱸᱜ ᱛᱟᱭᱚᱢ ᱫᱟᱨᱟᱢ ᱞᱟᱝ ᱨᱚᱯ ᱯᱚᱲᱟᱞᱟᱝ ᱦᱮᱸᱥᱮ ᱛᱚ ᱱᱚᱝᱠᱟ ᱜᱚᱝᱠᱮ ᱚᱞᱪᱤᱠᱤ ᱠᱚ ᱪᱮᱫᱠᱟ ᱪᱷᱟᱨᱟᱣ ᱯᱟᱥᱱᱟᱣ ᱢᱮᱱᱟᱜᱼᱟ ᱚᱱᱛᱮ?
ᱱᱚᱛᱮ ᱦᱮᱸ ᱚᱞᱪᱤᱠᱤ ᱵᱷᱟᱹᱜᱮ ᱜᱮ ᱪᱮᱫᱟᱜ ᱵᱟᱝᱢᱟ ᱱᱚᱸᱰᱮ ᱮᱸᱻ ᱢᱮᱫᱱᱟ ᱯᱩᱨ ᱨᱮᱫᱚ ᱱᱚᱸᱰᱮ ᱤᱭᱩᱱᱤᱵᱷᱟᱨᱥᱤᱴᱤ ᱢᱮᱱᱟ ᱢᱮᱱᱟᱜ-ᱟ, ᱤᱭᱩᱱᱤᱵᱷᱟᱨ ᱥᱟᱱᱛᱟᱞᱤ ᱛᱮ ᱚᱞᱚᱜ ᱯᱟᱲᱦᱟᱣ ᱥᱟᱱᱟᱢᱟᱜ ᱜᱮ ᱦᱩᱭᱩᱜ ᱠᱟᱱᱟ ᱱᱚᱸᱰᱮ ᱮᱢ ᱮ ᱠᱚ ᱮᱢ ᱮ ᱦᱩᱭᱩᱜ ᱠᱟᱱᱟ ᱟᱨ ᱛᱟᱯᱚᱨᱮ ᱥᱟᱱᱛᱟᱞᱤ ᱢᱤᱰᱤᱭᱟᱢ ᱛᱮ ᱡᱟᱦᱟᱸ ᱟᱨᱚ ᱮᱴᱟᱜᱟᱜ ᱤᱭᱟᱹ ᱠᱚ ᱢᱮᱱᱟᱜ-ᱟ ᱰᱤᱯᱟᱨᱴᱢᱮᱱᱴ ᱠᱚ ᱢᱮᱱᱟᱜ-ᱟ ᱵᱤᱵᱷᱟᱜᱽ ᱠᱚ ᱢᱮᱱᱟᱜ-ᱟ᱾
ᱦᱮᱸ ᱦᱮᱸ ᱦᱮᱸ ᱦᱮᱸ ᱦᱮᱸ ᱦᱮᱸ ᱦᱮᱸ
ᱯᱷᱤᱞᱳᱡᱚᱯᱤ ᱦᱤᱥ ᱤᱛᱤᱦᱟᱥ ᱛᱟᱨ ᱯᱚᱨᱮ ᱨᱟᱥᱴᱨᱚ ᱵᱤᱜᱽᱜᱟᱱ ᱡᱟᱦᱟᱸ ᱚᱱᱟ ᱚᱱᱟ ᱠᱚᱛᱮ ᱦᱚᱸ ᱚᱞᱚᱜ ᱯᱷᱟᱲᱟᱣ ᱦᱩᱭᱩᱜ ᱠᱟᱱᱟ ᱟᱨ ᱟᱹᱰᱤᱜᱟᱱ ᱚᱱᱠᱟ ᱚᱱᱮ ᱚᱱᱛᱮ ᱞᱟᱞᱜᱚᱲ ᱞᱟᱞᱜᱚᱲ ᱚᱱᱛᱮ ᱨᱤᱱ
ᱟᱹᱰᱤᱜᱟᱱ ᱚᱱᱠᱟ ᱯᱟᱹᱴᱷᱩᱣᱟᱹ ᱠᱚ ᱛᱟᱨᱯᱚᱨᱮ ᱞᱟᱞᱜᱚᱲ ᱠᱚᱞᱮᱡᱽ ᱢᱮᱱᱟᱜ ᱫᱚ ᱚᱱᱟ ᱠᱚᱨᱮᱱ ᱯᱟᱹᱴᱷᱩᱣᱟᱹ ᱠᱚ ᱱᱚᱸᱰᱮ ᱠᱚ ᱯᱟᱲᱦᱟᱜ ᱠᱟᱱᱟ ᱚᱸᱰᱮᱼᱼ
ᱟᱪᱪᱷᱟ ᱟᱪᱪᱷᱟ ᱢᱟᱱᱮ ᱟᱵᱚᱨᱮᱱ ᱯᱟᱹᱴᱷᱩᱣᱟᱹ ᱠᱚ ᱚᱱᱟ ᱨᱮᱠᱚ ᱢᱟᱱᱮ ᱦᱮᱸ ᱥᱮᱞᱮᱫᱚᱜ ᱠᱟᱱᱟ ᱥᱮ ᱥᱮᱪᱮᱫᱚᱜ ᱠᱟᱱᱟ ᱠᱚ ᱡᱟᱹᱥᱛᱤ ᱠᱟᱭ ᱛᱮᱜᱮ ᱧᱮᱞᱚᱜᱚᱜ ᱠᱟᱱᱟ ᱵᱟᱝ?
ᱦᱩᱸ ᱦᱩᱸ ᱱᱚᱛᱮ ᱫᱚ
ᱟᱪᱪᱷᱟ ᱪᱷᱟ ᱡᱟᱸᱦᱟ ᱴᱟᱜ
ᱚᱞ ᱪᱤᱠᱤ ᱟᱹᱰᱤ ᱜᱟᱱ ᱜᱮ ᱯᱟᱥᱱᱟᱣ ᱟᱠᱟᱱᱟ ᱟᱨ ᱟᱹᱰᱤ ᱜᱟᱱ ᱜᱮ ᱚᱱᱟ ᱚᱱᱟ ᱠᱚᱛᱮ ᱦᱚᱸᱠᱚ ᱯᱟᱲᱦᱟᱜ ᱠᱟᱱᱟ ᱡᱟᱦᱟᱸ ᱢᱤᱰᱤᱭᱟᱢ ᱛᱮ ᱦᱩᱭᱩᱜ ᱟᱨ ᱵᱟᱝ ᱡᱟᱦᱟᱱᱟᱜ ᱤᱭᱟᱹ ᱠᱚᱛᱮ ᱚ ᱛᱟᱨᱯᱚᱨᱮ ᱱᱚᱸᱰᱮ ᱤᱧ ᱫᱚ ᱱᱚᱛᱮ ᱱᱚᱛᱮ ᱜᱤᱧ ᱛᱟᱦᱮᱱᱟ ᱟᱫᱚ ᱱᱚᱰᱮ ᱧᱮᱞ ᱵᱟᱲᱟ ᱠᱚᱣᱟᱹᱧ ᱛᱚ᱾ ᱟᱹᱰᱤᱜᱟᱱ ᱱᱚᱝᱠᱟ ᱥᱟᱱᱛᱟᱲ ᱴᱷᱟᱣ ᱨᱮ ᱢᱮᱱᱟᱜ ᱠᱚᱣᱟ ᱵᱷᱟᱜᱤ ᱵᱷᱟᱜᱤ ᱡᱟᱭᱜᱟ ᱨᱮ ᱢᱮᱱᱟᱜ
ᱦᱩᱸ ᱦᱩᱸ ᱦᱩᱸ
ᱴᱤ ᱚᱱᱟ ᱢᱤᱫᱴᱟᱝ ᱟᱵᱚ ᱟᱵᱚ ᱞᱟᱹᱜᱤᱫ ᱫᱚ ᱟᱹᱰᱤ ᱜᱚᱨᱚᱵ ᱟᱱᱟᱜ ᱠᱟᱛᱷᱟ ᱠᱟᱱᱟ ᱜᱮᱭᱟ᱾
ᱛᱚ ᱚᱱᱟᱜ ᱜᱮ ᱜᱚᱝᱠᱮ ᱜᱚᱨᱚᱵ ᱟᱱᱟᱜ ᱠᱟᱛᱷᱟ ᱠᱟᱱ ᱜᱮ ᱦᱮᱸ ᱦᱮᱸᱸ ᱟᱫᱚ ᱚᱱᱟ ᱠᱚᱜᱮ ᱟᱨ ᱠᱤ ᱫᱮᱥ ᱫᱤᱥᱚᱢ ᱜᱟᱛᱮ ᱥᱟᱣ ᱜᱟᱯᱟᱞ ᱢᱟᱨᱟᱣ ᱦᱩᱭᱩᱜ ᱠᱟᱱ ᱜᱮᱭᱟ ᱛᱚ ᱠᱚᱢ ᱵᱮᱥᱤᱼᱼ ᱥᱮ ᱦᱩᱰᱤᱧ ᱢᱟᱨᱟᱝ ᱞᱮᱠᱟ ᱛᱮ ᱜᱚ ᱚᱠᱟᱥᱮᱫ ᱜᱮ ᱠᱚᱢᱵᱮᱥᱤ ᱛᱮ ᱠᱚ ᱥᱮᱪᱮᱫᱚᱜ ᱠᱟᱱ ᱛᱟᱵᱚᱱ ᱢᱟ ᱥᱮ ᱯᱟᱲᱦᱟᱜ ᱠᱟᱱ ᱜᱮᱭᱟ ᱠᱚᱼᱼ
ᱥᱮᱪᱮᱫ ᱞᱟᱹᱠᱛᱤ ᱠᱟᱱᱟ ᱥᱮᱪᱮᱫ ᱵᱮᱜᱚᱨ ᱥᱟᱶᱛᱟ ᱵᱟᱢ ᱦᱩᱸ
ᱩᱱᱤ ᱢᱟ ᱟᱵᱚᱣᱟᱜ ᱤᱛᱟᱹᱞᱤ ᱨᱮ ᱟᱵᱚᱣᱟᱜ ᱞᱟᱭ-ᱞᱟᱠᱪᱟᱨ ᱨᱮᱱ
ᱦᱮᱸ ᱦᱮᱸ ᱟᱵᱚ ᱦᱮᱸ ᱦᱮᱸ ᱟᱸᱡᱚᱢ ᱠᱟᱱᱟ ᱞᱟᱹᱭᱵᱤᱱ,
ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱤᱫᱤ ᱠᱟᱛᱮ ᱤᱛᱟᱞᱤ ᱨᱮ ᱯᱳᱜᱜᱨᱟᱢ ᱦᱚᱸ ᱠᱚᱨᱟᱣᱫᱟ᱾ ᱚᱝᱠᱟ ᱠᱟ ᱟᱵᱚᱣᱟᱜ ᱞᱟᱭᱞᱟᱠᱪᱟᱨ ᱮᱱᱮᱡ ᱥᱮᱨᱮᱧ ᱪᱮᱫ ᱞᱮᱠᱟ ᱛᱟᱵᱚᱱ, ᱦᱮᱸ ᱛᱚ ᱟᱹᱰᱤ ᱜᱚᱨᱚᱢᱟᱱᱟᱜ ᱢᱟᱱᱮ ᱜᱚᱨᱚᱵᱽ ᱞᱮᱠᱟᱱᱟᱜᱼᱮ ᱠᱟᱹᱢᱤᱭᱮᱫ ᱛᱟᱵᱚᱱᱟ, ᱦᱮᱸ ᱵᱟᱝ?